ᱦᱮᱞᱳ ᱡᱚᱦᱟᱨ ᱜᱮ, ᱦᱮᱸ ᱟᱸᱡᱚᱢᱚᱜ ᱠᱟᱱᱟ᱾
ᱮᱸ ᱵᱟ ᱫᱚᱢᱮ ᱰᱤᱥᱴᱟᱵᱚᱜ ᱠᱟᱱ ᱛᱟᱵᱮᱱᱟ ᱢᱟᱡᱷᱮ ᱢᱟᱡᱷᱮ᱾
ᱦᱮᱸ ᱦᱮᱸ ᱰᱤᱥᱴᱟᱵ ᱮᱫ ᱠᱟᱱ ᱛᱟᱦᱮᱱᱟ ᱠᱟᱹᱴᱤᱡ ᱱᱮᱴᱣᱟᱨᱠ ᱯᱨᱚᱵᱽᱞᱮᱢᱚᱜ ᱛᱟᱦᱮᱸ᱾
ᱟᱪᱪᱷᱟ ᱟᱪᱪᱷᱟ ᱡᱟᱭᱦᱳᱠ ᱱᱟᱯᱟᱭ ᱵᱟᱲᱟᱜ ᱜᱮ ᱛᱟᱦᱚᱞᱮ?
ᱦᱮᱸ ᱱᱟᱯᱟᱭ ᱵᱟᱲᱟ ᱜᱮ, ᱟᱹᱵᱤᱱ ᱜᱮ ᱪᱮᱫ ᱞᱮᱠᱟ?
ᱟᱹᱞᱤᱧ ᱦᱚᱸ ᱢᱚᱴᱟᱢᱩᱴᱤ ᱱᱤᱭᱟᱹ ᱜᱷᱟᱹᱲᱤᱡ ᱫᱚᱞᱤᱧ ᱱᱟᱯᱟᱭ ᱵᱟᱲᱟᱟᱜ ᱜᱮᱭᱟ᱾ ᱟᱨ ᱵᱟᱝᱵᱤᱱ ᱠᱚᱞ ᱵᱟᱲᱟᱭᱫᱟ?
ᱟᱫᱚ ᱠᱚᱞ ᱫᱚ ᱦᱟᱸᱜ ᱦᱚᱸᱜᱼᱚᱭᱛᱚ ᱪᱟᱥ ᱠᱟᱹᱢᱤ ᱥᱮᱴᱮᱨᱟᱠᱟᱱᱟ, ᱛᱟᱞᱚᱞᱮ ᱚᱱᱟ ᱛᱮᱜᱮ ᱦᱟᱸᱜ ᱠᱚᱞ ᱵᱟᱲᱟ ᱫᱚ ᱵᱟᱝ ᱦᱩᱭᱩᱜ ᱠᱟᱱᱟ᱾
ᱟᱪᱷᱟ ᱟᱪᱷᱟ ᱟᱪᱷᱟ ᱟᱨ ᱱᱤᱛ ᱫᱚ ᱛᱟᱦᱚᱞᱮ ᱛᱤᱱᱟᱹᱜ ᱡᱷᱟᱹᱞ ᱮᱱᱟ ᱪᱟᱥ ᱠᱟᱹᱢᱤ ᱠᱚᱫᱚ
ᱪᱟᱥ ᱠᱟᱹᱢᱤ ᱠᱚᱫᱚ ᱦᱟᱸᱜ ᱢᱳᱚᱴᱟᱢᱩᱴᱤ ᱪᱟᱵᱟ ᱦᱮᱡ ᱜᱮ
ᱟᱪᱷᱟ ᱟᱪᱷᱟ ᱵᱟᱝ ᱟᱹᱰᱤ ᱢᱟᱲᱟᱝ ᱟᱹᱰᱤ ᱢᱟᱲᱟᱝ ᱨᱮᱵᱤᱱ ᱪᱟᱵᱟ ᱠᱮᱫ ᱞᱮᱠᱟᱤᱧ ᱟᱹᱭᱠᱟᱹᱣ ᱠᱮᱫᱟ
ᱦᱮᱸ ᱦᱮᱸ ᱟᱞᱮᱥᱮᱫ ᱫᱚ ᱢᱟᱲᱟᱝ ᱨᱮᱜᱮ
ᱟᱪᱷᱟ ᱟᱪᱷᱟ ᱟᱪᱷᱟ ᱚ
ᱛᱟᱦᱚᱞᱮ ᱟᱹᱵᱤᱱ ᱫᱚ
ᱟᱹᱞᱤᱧ ᱦᱚᱸ ᱠᱷᱟᱱ ᱱᱤᱛ ᱫᱚ ᱚᱲᱟᱜ ᱠᱚᱨᱮᱜ ᱜᱮ ᱢᱮᱱᱟᱜ ᱞᱤᱧᱟᱹ ᱟᱨ ᱪᱟᱥ ᱠᱟᱹᱢᱤ ᱠᱚᱫᱚ ᱠᱷᱟᱱ ᱦᱭ ᱦᱮᱸ ᱱᱛ ᱫᱟᱜ ᱮᱫᱟ ᱠᱷᱟᱱ ᱛᱟᱨᱯᱚᱨ ᱠᱷᱟᱱ ᱟᱸᱻ ᱠᱤᱪᱷᱩ ᱫᱤᱱ ᱞᱟᱦᱟ ᱠᱷᱚᱱᱮ ᱫᱟᱜ ᱮ ᱟᱨᱟᱢᱵᱚ ᱠᱟᱫᱟ ᱫᱚᱢᱮ ᱫᱚ ᱵᱟᱝ ᱮᱠᱴᱩ ᱮᱠᱴᱩ ᱫᱟᱜ ᱵᱟᱲᱟᱭᱮᱫᱟ, ᱦᱮᱸ ᱵᱟᱝ?
ᱟᱪᱷᱟ ᱚᱱᱠᱟ ᱵᱮᱯᱟᱨ ᱵᱟᱝ
ᱦᱮᱸ ᱜᱚᱝᱠᱮ ᱜᱚᱢᱠᱮ ᱛᱟᱦᱚᱞᱮ ᱵᱩᱨᱩ ᱵᱚᱸᱜᱟ ᱫᱚᱵᱮᱱ ᱦᱤᱡᱩᱜ ᱠᱟᱱᱟ ᱥᱮ ᱵᱟᱝ
ᱵᱩᱨᱩ ᱵᱚᱸᱜᱟ ᱫᱚ ᱦᱟᱸᱜ ᱫᱮᱠᱷᱤ ᱧᱮᱞ ᱦᱩᱭᱩᱜ ᱠᱟᱱᱟ ᱱᱚᱣᱟ ᱜᱮᱨᱮᱱᱴᱤ ᱫᱚ ᱵᱟᱹᱱᱩᱜ-ᱟ ᱪᱟᱞᱟᱜ ᱦᱩᱭᱩᱜ ᱠᱟᱱᱟ ᱥᱮ
ᱟᱪᱪᱷᱟ ᱟᱪᱪᱷᱟ ᱟᱪᱪᱷᱟ ᱟᱪᱪᱷᱟ ᱟᱨ ᱦᱮᱸ ᱟᱹᱞᱤᱧ ᱫᱚᱞᱤᱧ ᱢᱚᱱᱮ ᱵᱟᱲᱟ ᱟᱠᱟᱱ ᱜᱮᱭᱟ ᱪᱟᱞᱟᱣ ᱪᱟᱞᱟᱣ ᱜᱮ ᱚᱱᱟ ᱛᱮᱞᱤᱧ ᱠᱚᱞᱟᱵᱤᱱ ᱠᱟᱱᱟᱵᱤᱱ ᱛᱟᱦᱚᱞᱮ ᱦᱤᱡᱩᱜ ᱠᱟᱱᱟᱞᱤᱧ ᱥᱮ ᱵᱟᱝ
ᱟᱪᱪᱷᱟ ᱟᱪᱪᱷᱟ ᱟᱫᱚ ᱦᱟᱯᱮ ᱦᱟᱸᱜ ᱩᱱ ᱫᱚᱞᱤᱧ ᱞᱟᱹᱭᱟᱤᱱᱟ ᱦᱟᱸᱜ ᱡᱩᱫᱤ ᱪᱟᱞᱟᱜ ᱦᱩᱭᱩᱜ-ᱟ
ᱮᱠᱫᱚᱢ ᱮᱠᱫᱚᱢ ᱟᱨ ᱟᱸᱡᱚᱢ ᱫᱟᱹᱤᱧ ᱥᱮ ᱚᱲᱟᱜ ᱜᱚᱢᱠᱮ ᱵᱮᱱ ᱟᱹᱜᱩ ᱟᱠᱟᱫᱮᱭᱟ
ᱟᱫᱚ ᱚᱠᱭ ᱞᱟᱹᱭᱟᱵᱤᱱ ᱠᱟᱱᱟ ᱱᱚᱝᱠᱟ ᱫᱚ ᱵᱟᱝ ᱵᱟᱝ ᱚᱱᱟ ᱫᱚ ᱵᱷᱩᱞ ᱠᱟᱛᱷᱟ ᱠᱟᱱᱟ ᱵᱟᱝ ᱟᱹᱜᱩ ᱦᱩᱭ ᱠᱟᱱᱟ ᱚᱱᱠᱟ ᱫᱚ
ᱟᱭ ᱟᱪᱪᱷᱟ ᱟᱪᱪᱷᱟ ᱟᱸᱡᱚᱢ ᱟᱸᱡᱚᱢ ᱫᱟᱞᱤᱧ ᱛᱚ
ᱚᱻ ᱵᱟᱝᱜᱮ ᱚᱱᱠᱟ ᱫᱚ ᱵᱟᱝᱜᱮ ᱱᱤᱛᱚᱜ ᱨᱮᱫᱚ
ᱟᱪᱪᱷᱟ ᱟᱪᱪᱷᱟ ᱟᱪᱪᱷᱟ
ᱛᱟᱦᱚᱞᱮ ᱟᱵᱱᱟᱜ ᱠᱟᱹᱢᱤ ᱦᱚᱨᱟ ᱠᱚᱫᱚ ᱛᱤᱱᱟᱹᱜ ᱥᱟᱺᱜᱤᱧ
ᱟᱹᱞᱤᱧᱟᱜ ᱠᱟᱹᱢᱤ ᱦᱚᱨᱟ ᱠᱚᱫᱚ ᱮᱠᱷᱟᱱ ᱚᱠᱟᱥᱱᱟᱜ ᱵᱤᱱ ᱞᱟᱹᱭ ᱫᱟ ᱞᱮᱭᱟᱵᱤᱱ ᱥᱮ ᱪᱟᱥᱵᱟᱥ ᱥᱮᱱᱟᱜ ᱥᱮ ᱟᱹᱞᱤᱧᱟᱜ
ᱮᱴᱟᱜ ᱟᱨᱠᱤ ᱯᱟᱲᱦᱟᱣ ᱠᱚ ᱥᱮ ᱵᱟᱹᱜᱤᱭᱟ ᱠᱟᱜ-ᱟ ᱵᱤᱱ
ᱟ ᱜᱚᱝᱠᱮ ᱮᱱᱠᱷᱟᱱ ᱱᱤᱭᱟᱹ ᱵᱟᱹᱲᱤᱡ ᱫᱚᱞᱤᱧ ᱯᱟᱲᱦᱟᱣ ᱠᱚᱫᱚ ᱞᱤᱧ ᱟᱲᱟᱜ ᱜᱤᱰᱤ ᱠᱟᱫᱟ ᱮᱱᱠᱷᱟᱱ ᱟᱨ ᱱᱤᱛᱚᱜ ᱠᱷᱟᱱ ᱵᱟᱭᱨᱮ ᱥᱮᱫ ᱞᱤᱧ ᱦᱮᱡ ᱟᱠᱟᱱᱟ ᱠᱟᱹᱢᱤ ᱥᱮᱫ
ᱟᱪᱪᱷᱟ ᱟᱪᱪᱷᱟ
ᱦ ᱛᱟᱦᱚᱞᱮ ᱮᱠᱷᱟᱱ ᱟᱵᱤᱱ ᱫᱚ ᱛᱟᱦᱚᱞᱮ ᱚᱲᱟᱜ ᱨᱮᱜᱮ ᱥᱮ ᱟᱹᱵᱤᱱ ᱵᱟᱭᱨᱮ ᱥᱮᱫ ᱵᱤᱱ ᱦᱮᱡ ᱟᱠᱟᱱᱟ
ᱵᱟᱝ ᱵᱟᱝ ᱱᱤᱛᱚᱜ ᱫᱚ ᱚᱲᱟᱜ ᱨᱮᱜᱮ ᱱᱚᱜ-ᱚᱭ ᱪᱟᱥ ᱠᱟᱹᱢᱤ ᱠᱚ ᱧᱮᱞ ᱵᱟᱲᱟ ᱦᱩᱭᱩᱜ ᱠᱟᱱᱟ ᱛᱟᱯᱚᱨ ᱱᱚᱣᱟ ᱠᱚ ᱩᱴᱷᱟᱹᱣ ᱠᱟᱛᱮᱜ ᱦᱟᱸᱜ ᱵᱟᱭᱨᱮ ᱠᱟᱹᱢᱤ ᱪᱟᱞᱟᱜ ᱦᱩᱭᱩᱜ-ᱟ᱾
ᱟᱪᱪᱷᱟ ᱟᱫᱚ ᱵᱟᱝᱞᱤᱧ ᱠᱩᱞᱤᱭᱮᱫ ᱵᱤᱱᱟ ᱚᱲᱟᱜ ᱠᱚᱨᱮ ᱫᱚ ᱚᱠᱟ ᱞᱮᱠᱟ ᱢᱮᱱᱟᱜ ᱠᱚᱣᱟ᱾
ᱚᱲᱟᱜ ᱠᱚᱨᱮ ᱫᱚ ᱱᱤᱛᱚᱜ ᱫᱚ ᱱᱟᱯᱟᱭ ᱜᱮ ᱢᱮᱱᱟᱜ ᱠᱟᱜᱽ ᱠᱚᱣᱟ ᱟᱫᱚ ᱟᱹᱵᱤᱱ ᱟᱹᱵᱤᱱ ᱱᱚᱱᱛᱮ ᱚᱲᱟᱜ ᱨᱤᱱ ᱜᱮ
ᱟᱞᱤᱧ ᱱᱚᱣᱟ ᱫᱷᱟᱨᱮ ᱨᱮᱱ ᱫᱚ ᱢᱚᱴᱟᱢᱩᱴᱤ ᱱᱟᱯᱟᱭ ᱵᱟᱲᱟ ᱜᱮᱭᱟ ᱮᱠᱷᱮᱱ ᱦᱮᱸ
ᱟᱪᱪᱷᱟ ᱟᱪᱪᱷᱟ ᱵᱷᱟᱜᱮ ᱜᱮ ᱱᱟᱯᱟᱭ ᱛᱟᱦᱮᱸ ᱞᱮᱱᱠᱷᱟᱱ ᱜᱮᱛᱚ ᱵᱷᱟᱜᱮ ᱦᱮᱸ ᱵᱟᱝ ᱦᱚᱲᱢᱚ ᱡᱤᱣᱤ ᱱᱟᱯᱟᱭ ᱡᱩᱫᱤ ᱵᱟᱝ ᱛᱟᱦᱮᱱᱟ ᱪᱤᱠᱟᱹᱛᱮ ᱵᱷᱟᱜᱮᱢ ᱛᱟᱦᱮᱱᱟ᱾
ᱮᱠᱫᱚᱢ ᱜᱚᱝᱠᱮ ᱮᱠᱫᱚᱢ ᱥᱟᱹᱨᱤ ᱠᱟᱛᱷᱟ ᱠᱟᱱ ᱜᱮᱭᱟ ᱱᱚᱣᱟ ᱫᱚ ᱦᱮᱸ ᱥᱮ ᱪᱮᱫ ᱛᱟᱦᱚᱞᱮ
ᱦᱩᱞ ᱢᱟᱦᱟ ᱛᱚ ᱯᱟᱨᱚᱢᱱᱟ ᱟᱫᱚ ᱢᱟᱱᱟᱣ ᱵᱟᱲᱟ ᱠᱮᱫ-ᱟ ᱯᱮ ᱥᱮ ᱵᱟᱝ?
ᱦᱮᱸ ᱜᱚᱝᱠᱮ ᱢᱟᱱᱟᱣ ᱫᱚ ᱢᱟᱱᱟᱣ ᱦᱩᱭᱮᱱ ᱜᱮᱭᱟ ᱟᱫᱚ ᱠᱷᱟᱱ ᱟᱞᱮ ᱥᱮᱫ ᱫᱚ ᱠᱷᱟᱱ ᱢᱟᱱᱟᱣ ᱜᱮᱭᱟᱞᱮ ᱟᱫᱚ ᱚ ᱚᱱᱠᱟ ᱡᱟᱠ ᱡᱚᱢᱚᱠ ᱫᱚ ᱵᱟᱝ ᱢᱟᱱᱟᱣ ᱦᱩᱭ ᱞᱮᱱᱟ ᱞᱮᱠᱟᱜ ᱜᱮ ᱟᱹᱭᱠᱟᱹᱣ ᱮᱱᱟ ᱦᱮᱸ
ᱚᱸ ᱦᱩᱸ ᱡᱟᱭᱦᱳᱠ ᱡᱟᱦᱟᱸ ᱞᱮᱠᱟ ᱛᱚ ᱢᱟᱱᱟᱣ ᱠᱟᱜ ᱜᱮᱭᱟᱯᱮ ᱤᱱᱟᱹ ᱨᱮᱦᱚᱸ ᱵᱤᱨᱟᱴ ᱢᱟᱨᱟᱝ ᱥᱟᱨ ᱜᱮᱭᱟ
ᱮᱠᱫᱚᱢ ᱜᱚᱝᱠᱮ ᱟᱨ ᱜᱚᱝᱠᱮ ᱟᱯᱮ ᱫᱚ ᱚᱠᱟ ᱞᱮᱠᱟ ᱯᱮ ᱢᱟᱱᱟᱣ ᱠᱮᱫ ᱛᱟᱵᱚᱱᱟ?
ᱟᱞᱮ ᱦᱚᱸ ᱟᱹᱰᱤ ᱵᱷᱟᱹᱜᱤ ᱵᱷᱟᱵ ᱛᱮᱜᱮ ᱢᱟᱱᱟᱣ ᱦᱩᱭ ᱮᱱᱟ ᱡᱟᱠ ᱡᱚᱢᱚᱠ ᱥᱟᱺᱦᱤᱡᱽ ᱜᱮ
ᱟᱪᱪᱷᱟ ᱟᱪᱪᱷᱟ ᱟᱪᱪᱷᱟ ᱟᱪᱪᱷᱟ ᱥᱟᱹᱨᱤ ᱜᱚᱝᱠᱮ ᱢᱟᱱᱟᱣ ᱫᱚ ᱫᱚᱨᱠᱟᱨ ᱠᱟᱱ ᱜᱮᱭᱟ ᱛᱚ ᱦᱮᱸ ᱵᱟᱝ ᱦᱮᱸ
ᱟᱵᱚᱣᱟᱜ ᱠᱟᱱ ᱜᱮᱭᱟ᱾
ᱮᱠᱫᱚᱢ ᱜᱚᱝᱠᱮ ᱟᱨ ᱜᱚᱝᱠᱮ ᱛᱮᱦᱮᱧ ᱧᱮᱞᱚᱜ ᱠᱟᱱᱟ ᱟᱹᱰᱤ ᱟᱭᱢᱟ ᱟᱹᱰᱤ ᱟᱭᱢᱟ ᱥᱟᱱᱛᱟᱲ ᱟᱹᱛᱩ ᱨᱮ ᱥᱟᱱᱛᱟᱲ ᱟᱹᱛᱩ ᱨᱮ ᱛᱮᱦᱮᱧ ᱱᱚᱣᱟ ᱦᱩᱞ ᱢᱟᱸᱦᱟ ᱤᱫᱤ ᱠᱟᱛᱮᱫ ᱦᱮᱸ ᱥᱮ ᱵᱟᱝ ᱦᱩᱞ ᱢᱟᱸᱦᱟ ᱤᱫᱤ ᱠᱟᱛᱮ ᱧᱮᱞᱚᱜ ᱠᱟᱱᱟ ᱚᱠᱟ ᱠᱚᱨᱮ ᱫᱚ ᱯᱨᱳᱜᱨᱟᱢ ᱠᱚ ᱠᱚᱨᱟᱣ ᱦᱚᱪᱚᱭ ᱮᱫᱟ ᱚᱠᱟ ᱠᱚᱨᱮ ᱫᱚ ᱚᱨᱠᱮᱥᱴᱨᱟ ᱠᱚ ᱠᱚᱨᱟᱣ ᱦᱚᱪᱚᱭ ᱮᱫᱟ
ᱱᱚᱣᱟ ᱠᱚᱫᱚ ᱢᱤᱫᱴᱮᱱ ᱵᱟᱹᱲᱤᱡ ᱟᱨᱠᱤ ᱢᱟᱱᱮ ᱛᱮᱦᱮᱧ ᱞᱮᱠᱟᱱ ᱚᱱᱟ ᱛᱤᱨᱤᱥᱮ ᱡᱩᱱ ᱞᱮᱠᱟᱱ ᱫᱤᱱ ᱨᱮᱱ ᱯᱨᱳᱜᱨᱟᱢ ᱠᱚᱨᱟᱣ ᱠᱚᱫᱚ ᱪᱮᱫ ᱞᱮᱠᱟᱵᱤᱱ ᱞᱟᱹᱭᱟ᱾
ᱟᱞᱤᱧ ᱚᱱᱟ ᱜᱮᱞᱤᱧ ᱢᱮᱱᱟ ᱜᱚᱝᱠᱮ ᱢᱤᱫᱴᱮᱱ ᱩᱱ ᱢᱟᱨᱟᱝ ᱵᱤᱨ ᱵᱟᱱᱴᱟ ᱛᱮᱦᱮᱧ ᱡᱤᱣᱤ ᱠᱚ ᱟᱞᱟᱭ ᱟᱠᱟᱫᱟ ᱦᱮᱸ ᱵᱟᱝ
ᱦᱩᱸ ᱦᱩᱸ
ᱛᱚ ᱚᱱᱟ ᱢᱟᱦᱟ ᱨᱮ ᱛᱮᱦᱤᱧ ᱱᱚᱝᱠᱟ ᱡᱚᱫᱤ ᱵᱚᱱ ᱠᱚᱨᱟᱣ ᱦᱚᱪᱚᱭᱟ ᱦᱮᱸ ᱥᱮ ᱪᱮᱫ
ᱛᱚ ᱱᱚᱣᱟ ᱫᱚ ᱥᱟᱹᱨᱤᱜᱮ ᱢᱟᱱᱮ ᱟᱫᱚ ᱟᱵᱚ ᱦᱚᱲ ᱜᱮᱛᱚ ᱵᱟᱠᱚ ᱵᱩᱡᱷᱟᱹᱜ ᱛᱟᱵᱚᱱ ᱱᱚᱣᱟ ᱠᱟᱛᱷᱟ ᱫᱚ ᱦᱮᱸ ᱥᱮ
ᱮ ᱜᱚᱝᱠᱮ ᱦᱮᱸ ᱜᱚᱝᱠᱮ ᱠᱤᱪᱷᱩ ᱫᱤᱱ ᱞᱟᱦᱟᱨᱮ ᱥᱳᱥᱟᱞ ᱢᱤᱰᱤᱭᱟ ᱨᱮ ᱚᱱᱠᱟ ᱧᱮᱞᱚᱜ ᱠᱟᱱ ᱛᱟᱦᱮᱸᱜᱼᱟ ᱚᱱᱠᱟ ᱠᱚ ᱢᱟᱱᱟᱣ ᱢᱟᱱᱟᱣ ᱮᱫᱟ ᱦᱮᱸᱥᱮ ᱜᱮ ᱛᱟᱦᱚᱞᱮ ᱢᱤᱫᱴᱟᱝ ᱫᱚ ᱠᱷᱟᱨᱟᱯ ᱵᱩᱡᱷᱟᱹᱜᱼᱟ ᱦᱮᱸ ᱵᱟᱝ
ᱦᱩᱸ ᱦᱩᱸ ᱮᱠᱫᱚᱢ ᱛᱟᱵᱮ ᱵᱟᱝ ᱱᱚᱝᱠᱟ ᱡᱩᱫᱤ ᱦᱩᱞ ᱢᱟᱦᱟ ᱨᱮ ᱡᱩᱫᱤ ᱚᱱᱠᱟᱱᱟᱜ ᱡᱤᱱᱤᱥ ᱠᱚ ᱩᱫᱩᱜᱟ ᱡᱟᱦᱟᱸ ᱫᱚ ᱦᱩᱞ ᱢᱟᱦᱟ ᱤᱫᱤ ᱠᱟᱛᱮᱫ ᱛᱚ ᱱᱚᱣᱟ ᱫᱚ ᱵᱚᱨᱚᱢ ᱵᱷᱟᱜᱤᱜᱼᱟ ᱦᱮᱸ ᱥᱮ ᱵᱟᱝ ᱪᱮᱫ ᱵᱤᱱ ᱞᱟᱹᱭᱟ
ᱮᱠᱫᱚᱢ ᱜᱚᱢᱠᱮ ᱥᱟᱹᱨᱤ ᱠᱟᱛᱷᱟ ᱟᱵᱚ ᱡᱟᱦᱟᱸ ᱡᱤᱱᱤᱥ ᱥᱟᱹᱨᱤᱜᱮ ᱜᱟᱱᱚᱜᱼᱟ ᱢᱟᱱᱮ ᱢᱟᱱᱟᱣ ᱥᱟᱹᱨᱤᱜᱮ ᱩᱱ ᱚᱠᱛᱚ ᱨᱮᱱᱟᱜ ᱡᱟᱦᱟᱸ ᱪᱤᱛᱟᱹᱨ
ᱦᱮᱸ ᱦᱮᱸ ᱛᱟᱦᱞᱮ ᱚᱱᱟ ᱠᱷᱟᱱ ᱫᱚ ᱟᱹᱰᱤ ᱦᱚᱲᱟᱜ ᱫᱤᱥᱟᱹ ᱛᱟᱦᱮᱸᱱᱟ ᱟᱨᱠᱤ ᱟᱨ ᱡᱟᱦᱟᱸᱭ ᱡᱩᱫᱤ ᱵᱷᱚᱠᱛᱤ ᱛᱚ ᱫᱚ ᱚᱱᱟ ᱫᱚ ᱦᱚᱭᱛᱳ ᱡᱚᱛᱚ ᱦᱚᱲᱟᱜ ᱫᱚ ᱫᱤᱥᱟᱹ ᱵᱟᱝ ᱛᱟᱦᱮ ᱠᱤᱱᱛᱩ ᱡᱟᱦᱟᱸ ᱢᱤᱫᱴᱮᱱ ᱵᱟᱥᱛᱚᱵ ᱪᱤᱛᱟᱹᱨ ᱨᱟᱠᱟᱵᱽ ᱠᱟᱛᱮᱫ ᱢᱤᱫᱴᱮᱱ ᱡᱷᱟᱞᱠᱟ ᱨᱟᱠᱟᱵᱟ ᱠᱚ ᱟᱵᱚᱣᱟᱜ ᱢᱮᱫ ᱥᱟᱢᱟᱝ ᱨᱮ ᱛᱚ ᱚᱱᱟ ᱫᱤᱥᱟᱹᱜ ᱛᱟᱦᱮᱱᱟ ᱦᱮᱸ ᱥᱮ ᱵᱟᱝ
ᱮᱠᱫᱚᱢ ᱜᱚᱝᱠᱮ ᱮᱠᱫᱚᱢ ᱮᱠᱫᱚᱢ ᱮᱠᱫᱚᱢ ᱟᱨ ᱜᱚᱝᱠᱮ ᱱᱚᱣᱟ ᱱᱤᱛᱚᱜ ᱨᱮᱱ ᱡᱟᱦᱟᱸ ᱡᱩᱣᱟᱹᱱ ᱠᱚ ᱱᱤᱛᱚᱜ ᱡᱟᱦᱟᱸᱭ ᱡᱩᱣᱟᱹᱱ ᱠᱚ ᱢᱮᱱᱟᱜ ᱟᱠᱟᱫ ᱠᱚᱣᱟ ᱱᱩᱠᱩ ᱚᱠᱟ ᱞᱮᱠᱟ ᱛᱮᱵᱚᱱ ᱵᱩᱡᱷᱟᱹᱣ ᱦᱚᱪᱚ ᱠᱚᱣᱟ ᱡᱮ ᱱᱤᱛᱚᱜ ᱫᱚ ᱜᱚᱝᱠᱮ ᱟᱹᱵᱤᱱ ᱪᱮᱫ ᱵᱤᱱ ᱞᱟᱹᱭᱟ ᱡᱮ ᱱᱤᱛᱚᱜ ᱡᱟᱦᱟᱸ ᱩᱱ ᱚᱠᱛᱮ ᱡᱟᱦᱟᱸ ᱵᱤᱨ ᱥᱤᱫᱩ ᱠᱟᱹᱱᱩ ᱦᱮᱸ ᱥᱤᱫᱩᱼ ᱠᱟᱹᱱᱩ ᱪᱟᱸᱫᱽ ᱵᱷᱳᱭᱨᱚᱵ ᱵᱷᱩᱞᱚ ᱡᱷᱟᱱᱚ ᱱᱩᱠᱩ ᱡᱟᱦᱟᱸ ᱵᱤᱨ ᱩᱱ ᱦᱤᱞᱳᱜ ᱩᱱ ᱡᱚᱠᱷᱚᱡ ᱡᱟᱦᱟᱸ ᱠᱚ ᱦᱩᱞᱥᱟᱹᱭ ᱦᱚᱴᱚ ᱠᱟᱫᱟ, ᱮᱵᱚᱝ ᱱᱤᱛᱚᱜ ᱵᱚᱨᱛᱚᱢᱟᱱ ᱡᱤᱭᱚᱱ ᱨᱮ ᱱᱤᱛᱚᱜ ᱡᱤᱭᱚᱱ ᱨᱮ, ᱥᱟᱹᱨᱤᱜᱮ ᱠᱤ ᱚᱱᱟ ᱟᱵᱚᱣᱟᱜ ᱞᱟᱹᱲᱦᱟᱹᱭ ᱜᱮ ᱪᱟᱵᱟ ᱟᱠᱟᱱ ᱛᱟᱵᱚᱱᱟ ᱟᱵᱤᱱᱟᱜ ᱪᱮᱫ ᱵᱟᱝ ᱦᱩᱭᱩᱜ ᱠᱟᱱᱟ?
ᱟᱹᱵᱤᱱ ᱡᱟᱦᱟᱸ ᱞᱮᱠᱟ ᱵᱤᱱ ᱞᱟᱹᱭ ᱮᱫᱟ ᱡᱮ ᱚᱱᱟ ᱞᱟᱹᱲᱦᱟᱹᱭ ᱱᱤᱛᱚᱜ ᱚᱱᱟ ᱞᱟᱹᱲᱦᱟᱹᱭ ᱫᱚ ᱟᱹᱣᱨᱤ ᱪᱟᱵᱟᱜᱼᱟ᱾ ᱚᱱᱟ ᱟᱵᱚ ᱚᱱᱟ ᱟᱨᱚ ᱞᱟᱹᱲᱦᱟᱹᱭ ᱞᱟᱜᱟᱣ ᱤᱫᱤᱵᱚᱱᱟ ᱟᱵᱚ ᱡᱚᱛᱚ ᱠᱤᱪᱷᱩ ᱫᱚ ᱵᱟᱵᱚᱱ ᱧᱟᱢ ᱠᱟᱫᱟ ᱛᱚ᱾
ᱮᱠᱫᱚᱢ ᱥᱟᱹᱨᱤ ᱠᱟᱛᱷᱟ ᱜᱚᱢᱠᱮ ᱮᱠᱫᱚᱢ ᱜᱚᱝᱠᱮ᱾
ᱩᱱᱠᱤᱱ ᱡᱟᱦᱟᱸ ᱠᱤᱱ ᱮᱦᱚᱵ ᱦᱚᱴᱚ ᱠᱟᱫᱟ ᱚᱱᱟ ᱟᱨᱚ ᱟᱵᱚ ᱮᱸ ᱞᱟᱦᱟ ᱥᱮᱫ ᱤᱫᱤ ᱞᱟᱜᱟᱣ ᱟᱵᱚᱱᱟ᱾ ᱱᱚᱜ ᱱᱤᱛᱚᱜ ᱧᱮᱞ ᱵᱤᱱ ᱡᱟᱦᱟᱸ ᱟᱵᱚᱣᱟᱜ ᱱᱟᱜᱟᱢ ᱱᱚᱜᱚᱭ ᱟᱵᱚᱣᱟᱜ ᱦᱩᱞ ᱢᱟᱦᱟ ᱜᱮ ᱥᱟᱵ ᱵᱤᱱ ᱡᱟᱦᱟᱸ ᱱᱟᱜᱟᱢ ᱱᱟᱜᱟᱢ ᱨᱮ ᱢᱤᱫᱴᱟᱝ ᱦᱩᱰᱤᱧ ᱦᱩᱰᱤᱧ ᱡᱟᱭᱜᱟ ᱨᱮ ᱚᱱᱟ ᱴᱷᱟᱶ ᱠᱚ ᱮᱢ ᱟᱠᱟᱫ ᱛᱟᱵᱚᱱᱟ᱾
ᱦᱩᱸ ᱦᱩᱸ ᱦᱮᱸ ᱜᱚᱢᱠᱮ᱾
ᱦᱮᱸ ᱥᱮ ᱵᱟᱝ?
ᱦᱮᱸ ᱜᱚᱝᱠᱮ ᱮᱠᱫᱚᱢ ᱥᱟᱹᱨᱤ ᱠᱟᱛᱷᱟ ᱜᱮᱵᱤᱱ ᱞᱟᱹᱭ ᱟᱠᱟᱫᱟ ᱦᱮᱸ᱾
ᱵᱟᱝ ᱩᱱᱟᱹᱜ ᱜᱟᱱ ᱱᱟᱜᱟᱢ ᱢᱮᱱᱟᱜᱼᱟ ᱟᱵᱚᱣᱟᱜ ᱠᱤᱱᱛᱩ ᱱᱟᱜᱟᱢ ᱨᱮ ᱩᱱᱟᱹᱜ ᱤᱠᱷᱩᱨ ᱡᱟᱭᱜᱟ ᱵᱟᱭ ᱧᱟᱢ ᱟᱠᱟᱜ ᱛᱟᱵᱚᱱᱟ᱾
ᱟᱫᱚ ᱱᱚᱸᱰᱮ ᱫᱚ ᱜᱚᱢᱠᱮ ᱧᱮᱞ ᱵᱤᱱ ᱱᱚᱰᱮ ᱫᱚ ᱮᱴᱟᱜ ᱠᱚᱣᱟᱜ ᱱᱚᱰᱮ ᱱᱚᱣᱟ, ᱟᱵᱚ ᱟᱵᱚ ᱫᱤᱱ ᱵᱷᱳᱨ ᱵᱟᱵᱚᱱ ᱥᱤᱠᱷᱱᱟᱹᱛᱚᱜᱼᱟ ᱩᱱᱵᱷᱨ ᱠᱤᱱᱛᱩ ᱮᱴᱟᱜ ᱦᱚᱲ ᱫᱚ ᱡᱟᱭᱜᱟ ᱫᱚ ᱵᱟᱠᱚ ᱠᱚ ᱮᱢᱟ ᱠᱚᱛᱟ ᱵᱚᱱᱟ᱾
ᱦᱮᱸ ᱦᱮᱸ ᱟᱵᱚ ᱢᱟᱱᱮ ᱪᱮᱛᱟᱱ ᱥᱮᱫ ᱨᱟᱠᱟᱵ ᱞᱟᱜᱟᱣ ᱵᱚᱱᱟ ᱟᱵᱚ ᱥᱤᱠᱷᱱᱟᱹᱛ ᱠᱟᱛᱮᱜ᱾
ᱮᱠᱫᱚᱢ ᱜᱚᱢᱠᱮ ᱛᱮᱦᱤᱧ ᱟᱵᱚᱨᱮᱱ ᱡᱟᱦᱟᱸᱭ ᱡᱩᱣᱟᱹᱱ ᱠᱚ ᱱᱩᱠᱩ ᱵᱟᱝᱠᱚ ᱵᱩᱡᱽ ᱫᱟᱲᱮᱭᱟᱜ ᱠᱟᱱᱟ ᱡᱮ ᱥᱤᱠᱷᱱᱟᱹᱛ ᱫᱚ ᱪᱮᱫ ᱠᱟᱱᱟ ᱦᱤᱛᱚᱜ ᱫᱚ ᱥᱤᱠᱷᱱᱟᱹᱛ ᱫᱚ ᱟᱢ ᱟᱸᱜᱼᱥᱟᱨ ᱠᱟᱯᱤ ᱠᱟᱛᱮᱢ ᱛᱟᱯᱟᱢᱟ ᱦᱮᱸ ᱥᱮ ᱵᱟᱝ ᱜᱚᱝᱠᱮ? ᱦᱮᱸ
ᱦᱮᱸ ᱢᱟᱱᱮ ᱥᱤᱠᱷᱱᱟᱹᱛ ᱦᱚᱸ ᱞᱟᱹᱠᱛᱤ ᱥᱤᱫᱷᱩ ᱡᱮ ᱟᱵᱚ ᱤᱭᱟᱹ ᱟᱵᱚᱱ ᱥᱮ ᱟᱱᱫᱳᱞᱚᱱ ᱟᱵᱚᱱ ᱚᱱᱠᱟᱛᱮᱫ ᱫᱚ ᱵᱟᱝ ᱜᱟᱱᱚᱜᱼᱟ ᱱᱤᱛᱚᱜ ᱫᱚ ᱥᱤᱠᱷᱱᱟᱹᱛ ᱦᱚᱸ ᱫᱚᱨᱠᱟᱨᱚᱜ ᱠᱟᱱᱟ᱾
ᱦᱮᱸ ᱥᱮ ᱵᱟᱝ?
ᱮᱠᱫᱚᱢ ᱜᱚᱢᱠᱮ ᱮᱠᱫᱚᱢ ᱜᱚᱢᱠᱮ᱾ ᱢᱟᱱᱮ ᱱᱤᱛᱚᱜ ᱫᱚ ᱟᱵᱚ ᱫᱚ ᱠᱚᱞᱚᱢ ᱟᱨ ᱠᱚᱞᱚᱢ ᱠᱟᱹᱞᱤ ᱛᱮ ᱟᱵᱚ ᱫᱚ ᱞᱟᱹᱲᱦᱟᱹᱭ ᱫᱚᱨᱠᱟ ᱨᱟᱵᱚᱱ ᱠᱟᱱᱟ, ᱦᱮᱸ ᱥᱮ ᱪᱮᱫ?
ᱦᱩᱸ ᱦᱩᱸ᱾ ᱟᱫᱚ ᱚᱱᱟᱜᱮ ᱦᱟᱸᱜ ᱟᱵᱚᱨᱮᱱ ᱡᱩᱣᱟᱹᱱ ᱪᱮᱫ ᱵᱤᱱ ᱞᱟᱹᱭᱫᱟ?
ᱦᱮᱸ ᱜᱚᱝᱠᱮ ᱛᱮᱦᱮᱧ ᱧᱮᱞ ᱵᱤᱱ ᱛᱮᱦᱮᱧ ᱧᱮᱞ ᱵᱤᱱ ᱱᱚᱣᱟ ᱟᱵᱚᱨᱮᱱ ᱠᱩ ᱦᱮᱸ ᱜᱚᱝᱠᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱟᱵᱚᱨᱮᱱ ᱡᱩᱣᱟᱹᱱ ᱠᱚ ᱟᱵᱚᱨᱮᱱ ᱡᱩᱣᱟᱹᱱ ᱠᱚ ᱱᱚᱣᱟ ᱵᱟᱲᱟᱭ ᱞᱟᱹᱠᱛᱤ ᱠᱟᱱ ᱛᱟᱠᱚᱣᱟ ᱢᱟ ᱜᱚᱢᱠᱮ ᱞᱟᱹᱭᱵᱤᱱ ᱵᱟᱝ ᱥᱮ?
ᱦᱮᱸ ᱦᱮᱸ ᱱᱩᱠᱩ ᱟᱵᱚ ᱱᱤᱛᱚᱜ ᱢᱤᱫᱴᱟᱝ ᱠᱟᱹᱢᱤ ᱠᱟᱱᱟ ᱩᱱᱠᱩ ᱵᱩᱡᱷᱟᱹᱣ ᱩᱱᱠᱩᱣᱟᱜ ᱢᱚᱱᱮᱨᱮ ᱢᱤᱫ ᱴᱮᱱ ᱚᱱᱟ ᱵᱩᱡᱷᱟᱹᱣ ᱦᱚᱪᱚ ᱠᱚ ᱦᱩᱭᱩᱜᱼᱟ ᱡᱮ ᱟᱵᱚ ᱢᱤᱫᱴᱟᱱ ᱟᱵᱚᱣᱟᱜ ᱡᱟᱦᱟᱸ ᱟᱵᱚᱣᱟᱜ ᱟᱹᱭᱫᱟᱹᱨ ᱢᱮᱱᱟᱜᱼᱟ, ᱚᱱᱟ ᱟᱹᱭᱫᱟᱹᱨ ᱦᱟᱛᱟᱣ ᱡᱚᱝᱼᱟ ᱦᱩᱭᱩᱜᱼᱟ ᱥᱩᱫᱩ ᱡᱮ ᱯᱟᱛᱟ ᱪᱷᱟᱛᱟ ᱨᱮ ᱟᱹᱜᱩᱭ ᱞᱮᱠᱷᱟᱱ ᱫᱚ ᱵᱟᱝ ᱜᱟᱱᱚᱜ-ᱟ᱾ ᱦᱮ ᱥᱮ ᱵᱟᱝ?
ᱮᱠᱫᱚᱢ ᱜᱚᱢᱠᱮ ᱮᱠᱫᱚᱢ ᱮᱠᱫᱚᱢ ᱮᱠᱫᱚᱢ᱾ ᱯᱟᱛᱟ ᱪᱷᱟᱛᱟ ᱨᱮ ᱫᱩᱲᱩᱜ ᱰᱩᱵᱩᱡ ᱠᱟᱛᱮᱜ ᱛᱮᱦᱮᱧ ᱟᱢ ᱥᱟᱶᱛᱟᱢ ᱵᱚᱠᱚᱞ ᱵᱚᱰᱟᱭᱟ ᱱᱚᱝᱠᱟ ᱫᱚ ᱵᱟᱝ ᱜᱟᱱᱚᱜᱼᱟ᱾ ᱦᱮ ᱥᱮ ᱪᱮᱫ?
ᱦᱚᱸᱜᱼᱚᱭ ᱛᱚ ᱥᱳᱥᱟᱞ ᱢᱤᱰᱤᱭᱟ ᱨᱮ ᱟᱭᱢᱟ ᱨᱚᱠᱚᱢ ᱪᱤᱛᱟᱹᱨ ᱧᱮᱞ ᱧᱟᱢᱚᱜ ᱠᱟᱱᱟ᱾
ᱦᱮᱸ ᱛᱮᱦᱮᱧ ᱛᱚ ᱜᱚᱝᱠᱮ ᱦᱚᱜᱚᱭ ᱛᱚ ᱜᱚᱴᱟ ᱜᱮᱛᱚ ᱚᱱᱟ ᱪᱤᱛᱟᱹᱨ ᱵᱚᱱ ᱧᱮᱞ ᱧᱟᱢ ᱮᱫᱟ, ᱦᱮᱸᱥᱮ ᱪᱮᱫ?
ᱦᱩᱸ ᱦᱩᱸ᱾
ᱛᱮᱦᱤᱧ ᱯᱟᱛᱟ ᱯᱚᱯ ᱛᱮᱦᱤᱧ ᱯᱟᱛᱟ ᱯᱚᱨᱚᱵᱽ ᱨᱮ ᱛᱮᱦᱤᱧ ᱟᱵᱚᱨᱮᱱ ᱡᱩᱣᱟᱹᱱ ᱠᱚ ᱚᱠᱟ ᱞᱮᱠᱟᱛᱮ ᱦᱟᱞᱚᱛ ᱨᱮ ᱢᱮᱱᱟᱜ ᱠᱚᱣᱟ ᱱᱚᱣᱟ ᱫᱚ ᱛᱮᱦᱤᱧ ᱞᱟᱹᱭ ᱫᱚ ᱵᱟᱝ ᱦᱩᱭᱩᱜᱼᱟ ᱡᱟᱦᱟᱸ ᱫᱚ ᱡᱚᱛᱚ ᱦᱚᱲ ᱢᱮᱫ ᱛᱮᱠᱚ ᱧᱮᱞ ᱮᱫᱟ, ᱦᱮᱸ ᱥᱮ ᱜᱚᱝᱠᱮ?
ᱦᱮᱸ ᱦᱩᱸ᱾
ᱜᱚᱝᱠᱮ ᱛᱟᱦᱚᱞᱮ ᱟᱵᱤᱱ ᱟᱱᱤᱟᱜ ᱢᱚᱱᱮ ᱪᱮᱫ ᱮ ᱞᱮᱭᱟ ᱱᱚᱣᱟ ᱚᱠᱟᱞᱮᱠᱟ ᱦᱮᱸ
ᱪᱮᱜ ᱵᱤᱱ ᱞᱮᱭᱫᱟ?
ᱞᱟᱹᱭ ᱫᱟᱞᱤᱧ ᱡᱮ ᱦᱚᱜᱼᱚᱭ ᱧᱮᱞ ᱵᱤᱱ ᱟᱵᱚᱣᱟᱜ ᱡᱟᱦᱟᱸ ᱦᱚᱭᱛᱳ ᱟᱹᱭᱫᱟᱹᱨ ᱞᱟᱹᱜᱤᱫ ᱡᱟᱦᱟᱸ ᱱᱟᱜ ᱵᱚᱱ ᱦᱚᱦᱚ ᱠᱮᱫᱟ ᱤᱭᱟᱹ ᱦᱩᱞ ᱞᱟᱹᱜᱤᱫ ᱥᱮ, ᱡᱟᱦᱟᱱᱟᱜ ᱟᱱᱫᱳᱞᱚᱱ᱾ ᱞᱳᱱ ᱞᱟᱹᱜᱤᱜ ᱦᱚᱲ ᱥᱟᱱᱛᱟᱲ ᱦᱚᱯᱚᱱ ᱫᱚ ᱟᱹᱰᱤ ᱠᱚᱢ ᱜᱮᱵᱚᱱ ᱪᱟᱞᱟᱜ ᱠᱟᱱᱟ᱾ ᱟᱨ ᱡᱟᱦᱟᱸᱨᱮ ᱫᱤᱠᱩ ᱪᱷᱟᱹᱛᱤᱠ ᱠᱚ ᱦᱚᱦᱚᱭᱫᱟ, ᱮᱱᱮᱡ ᱥᱮᱨᱮᱧ ᱞᱟᱹᱜᱤᱜ ᱚᱸᱰᱮ ᱫᱚ ᱫᱚᱢᱮᱞ ᱫᱚᱢᱮᱞ ᱦᱚᱲ ᱵᱚᱱ ᱪᱟᱞᱟᱜ ᱠᱟᱱᱟ᱾ ᱦᱮᱸ ᱥᱮ ᱵᱟᱝ?
ᱮᱠᱫᱚᱢ ᱜᱚᱢᱠᱮ ᱮᱠᱫᱚᱢ ᱧᱮᱞᱚᱜ ᱠᱟᱱᱟ ᱛᱚ ᱡᱟᱦᱟᱸ᱾
ᱦᱩᱸᱻ᱾
ᱟᱨ ᱦᱚᱜᱼᱱᱟ ᱦᱚᱜᱼᱱᱟ ᱜᱮᱛᱚ ᱟᱹᱰᱤ ᱢᱤᱫᱴᱮᱝ ᱫᱩᱠ ᱨᱮᱱᱟᱜ ᱠᱟᱛᱷᱟ ᱠᱟᱱᱟ, ᱥᱮ ᱦᱮᱸᱻ᱾ ᱛᱮᱦᱮᱧ ᱛᱮᱦᱮᱧ ᱧᱮᱞ ᱵᱤᱱ ᱛᱮᱦᱤᱧ ᱟᱵᱚ ᱡᱩᱫᱤ ᱱᱚᱝᱠᱟ, ᱛᱮᱦᱮᱧ ᱱᱚᱝᱠᱟ ᱜᱮ ᱦᱩᱭᱩᱜᱼᱟ ᱢᱤᱫ ᱫᱤᱱ ᱦᱤᱞᱳᱜ ᱟᱵᱚᱣᱟᱜ ᱡᱟᱦᱟᱸ ᱩᱯᱩᱨᱩᱢ ᱱᱚᱣᱟ ᱩᱯᱩᱨᱩᱢ ᱜᱮᱵᱚᱱ ᱦᱤᱲᱤᱧ ᱩᱛᱟᱹᱨᱟ᱾ ᱪᱮᱜ ᱵᱤᱱ ᱞᱟᱹᱭᱟ ᱜᱚᱝᱠᱮ
ᱮᱠᱫᱚᱢ ᱢᱤᱫ ᱫᱤᱱ ᱦᱤᱲᱤᱧ ᱩᱛᱟᱹᱨᱟ ᱩᱱᱫᱚ ᱯᱟᱸᱡᱟ ᱛᱮᱦᱚᱸ ᱵᱟᱵᱚᱱ ᱧᱟᱢᱟ᱾ ᱡᱷᱚᱛᱚ ᱵᱚᱱ ᱪᱷᱤᱢ ᱪᱷᱟ
ᱛᱮᱦᱮᱧ ᱮᱴᱟᱜ ᱧᱮᱞ ᱦᱮᱸ ᱛᱮᱦᱮᱧ ᱟᱢ ᱡᱟᱱᱟᱢ ᱡᱟᱱᱟᱢ ᱯᱟᱹᱨᱥᱤ ᱟᱭᱳ ᱟᱲᱟᱝ ᱡᱩᱫᱤ ᱡᱟᱱᱟᱢ ᱯᱟᱹᱨᱥᱤ ᱟᱭᱳ ᱟᱲᱟᱝ ᱟᱢᱟᱜ ᱥᱟᱱᱟᱢ ᱞᱮᱠᱟᱱᱟᱜ ᱡᱩᱫᱤ ᱡᱟᱦᱟᱸ ᱟᱵᱚᱣᱟᱜ ᱨᱤᱛᱤ ᱨᱮᱣᱟᱡᱽ ᱡᱩᱫᱤᱢ ᱦᱤᱲᱤᱧᱟ ᱛᱟᱦᱚᱞᱮ ᱢᱤᱫ ᱫᱤᱱ ᱦᱤᱞᱳᱜ ᱛᱟᱢ ᱫᱚᱢ ᱥᱟᱹᱨᱤ ᱜᱮᱢ ᱟᱫᱚᱟ᱾
ᱦᱮᱸ ᱵᱟᱠᱷᱟᱱ ᱩᱯᱨᱩᱢ ᱜᱮ ᱵᱟᱝ ᱛᱟᱦᱮᱸᱞᱮᱱᱟ ᱟᱵᱚᱣᱟᱜ ᱱᱚᱣᱟ ᱦᱚᱲ ᱦᱚᱯᱚᱱ ᱢᱮᱱᱛᱮ ᱾
ᱴᱷᱤᱠ ᱴᱷᱤᱠ ᱴᱷᱤᱠ ᱴᱷᱤᱠ ᱾ ᱟᱵᱚᱨᱮᱱ ᱦᱟᱯᱲᱟᱢ ᱠᱚ ᱥᱟᱵ ᱨᱟᱠᱟᱵ ᱟᱹᱜᱩ ᱟᱠᱟᱫᱟ ᱢᱮᱱᱠᱷᱟᱱ ᱱᱮᱛᱚᱜ ᱧᱮᱞ ᱵᱤᱱ ᱜᱚᱢᱠᱮ ᱛᱮᱦᱮᱧ ᱟᱹᱰᱤᱜᱟᱱ ᱡᱩᱣᱟᱹᱱ ᱢᱮᱱᱟᱜ ᱠᱚᱣᱟ ᱡᱟᱦᱟᱸᱭ ᱫᱚ ᱛᱮᱦᱤᱧ ᱡᱟᱦᱮᱨ ᱛᱷᱟᱱ ᱦᱚᱸ ᱵᱟᱝᱠᱚ ᱵᱟᱜᱟᱜᱼᱟ ᱾
ᱮᱠᱫᱚᱢ, ᱡᱟᱦᱮᱨ ᱛᱷᱟᱱ ᱪᱮᱫ ᱠᱟᱱᱟ, ᱟᱹᱰᱤ ᱦᱚᱲᱜᱮ ᱦᱟᱸᱜ ᱵᱟᱠᱚ ᱵᱟᱰᱟᱭ ᱜᱮᱭᱟ ᱾
ᱦᱮᱸ ᱱᱚᱣᱟ ᱮᱠᱫᱚᱢ ᱜᱚᱝᱠᱮ ᱱᱚᱣᱟ ᱥᱚᱢᱟᱡ ᱨᱮ ᱧᱮᱞᱚᱜ ᱠᱟᱱᱟ ᱡᱟᱦᱟᱸ ᱫᱚ ᱵᱟᱝ ᱾ ᱛᱟᱦᱞᱮ ᱜᱚᱝᱠᱮ ᱟᱹᱵᱤᱱᱟᱜ ᱢᱚᱱᱨᱮ ᱡᱮᱞᱮ ᱪᱮᱠᱟ ᱛᱮ ᱱᱚᱣᱟ ᱟᱵᱚ ᱥᱟᱶᱛᱟ ᱟᱵᱚ ᱨᱮᱱ ᱡᱩᱣᱟᱹᱱ ᱠᱚ ᱵᱚᱱ ᱵᱩᱡᱷᱟᱹᱣ ᱫᱟᱲᱮᱭᱟᱠᱚ ᱥᱮ ᱟᱵᱚᱣᱟᱜ ᱥᱟᱶᱛᱟ ᱵᱚᱱ ᱟᱹᱨᱩᱵ ᱾ ᱯᱷᱮᱨᱟᱣ ᱫᱟᱲᱮᱭᱟᱜᱼᱟ ᱟᱹᱵᱤᱱᱟᱜ ᱢᱚᱱᱮ ᱪᱮᱫ ᱮ ᱞᱟᱹᱭᱟ ᱾
ᱱᱚᱣᱟ ᱫᱚ ᱟᱜᱮ ᱡᱩᱣᱟᱹᱱ ᱠᱚᱛᱚ ᱟᱵᱚ ᱯᱳᱭᱞᱩ ᱵᱟᱨ ᱯᱩᱭᱞᱳ ᱫᱚ ᱦᱩᱭᱩᱜ ᱠᱟᱱᱟ ᱡᱟᱦᱟᱸ ᱥᱴᱮᱯ ᱵᱚᱱ ᱦᱟᱛᱟᱣᱟ ᱚᱱᱟ ᱦᱟᱺᱰᱤ ᱯᱟᱹᱣᱨᱟᱹ ᱫᱚ ᱵᱚᱱᱫᱚ ᱦᱩᱭᱩᱜ ᱛᱟᱵᱚᱱᱟ ᱵᱟᱠᱷᱟᱱ ᱫᱚ ᱢᱟᱱᱮ ᱯᱳᱭᱞᱳ ᱟᱨᱠᱤ ᱯᱳᱭᱞᱳ ᱡᱟᱦᱟᱸ ᱥᱴᱮᱯ
ᱦᱮᱸ
ᱦᱟᱺᱰᱤ - ᱯᱟᱹᱣᱨᱟᱹ ᱟᱹᱷᱨᱤᱧ ᱡᱩᱫᱤ ᱵᱚᱱ ᱵᱚᱱᱫᱚ ᱫᱟᱲᱮᱭᱟᱜᱼᱟ, ᱮᱸᱰᱮᱠᱷᱟᱱ ᱟᱹᱰᱤᱴᱟᱜ ᱢᱤᱫᱴᱮᱱ᱾ ᱦᱮᱸ ᱥᱟᱢᱴᱟᱣ ᱨᱮ ᱦᱤᱡᱩᱜᱼᱟ ᱟᱨᱠᱤ ᱾
ᱦᱮᱸ᱾
ᱛᱟᱯᱚᱨ ᱡᱩᱣᱟᱹᱱ ᱠᱚ ᱵᱩᱡᱷᱟᱹᱣ ᱟᱠᱚ ᱦᱩᱭᱩᱜᱼᱟ ᱡᱮ ᱟᱵᱚᱣᱟᱜ ᱡᱟᱦᱟᱸ ᱟᱹᱭᱫᱟᱹᱨ ᱚᱱᱟ ᱠᱚᱭ ᱞᱟᱹᱜᱤᱫ ᱛᱮ ᱚᱸᱰᱮ ᱥᱮᱴᱮᱨᱚᱜ ᱦᱩᱭᱩᱜᱼᱟ ᱾ ᱦᱮᱸ ᱥᱮ ᱵᱟᱝ ᱛᱟᱨᱯᱚᱨ ᱥᱮᱪᱮᱫᱚᱜ ᱦᱩᱭᱩᱜᱼᱟ ᱢᱤᱫᱴᱮᱱ ᱥᱮᱪᱮᱫ ᱵᱟᱢ ᱧᱟᱢ ᱞᱮᱠᱷᱟᱱ ᱫᱚ ᱟᱢ ᱾ ᱮᱲᱮ ᱦᱚᱪᱚᱜᱼᱟᱢ ᱢᱤᱫᱴᱟᱹᱝ ᱵᱷᱟᱹᱜᱤ ᱡᱟᱭᱜᱟ ᱨᱮᱦᱚᱸ ᱵᱟᱢ ᱪᱟᱞᱟᱣ ᱫᱟᱲᱮᱭᱟᱜᱼᱟ ᱟᱨ ᱦᱚᱲ ᱦᱚᱸ ᱮᱲᱮᱢᱭᱟ ᱾
ᱮᱠᱫᱚᱢ ᱠᱟᱛᱷᱟ ᱠᱟᱱᱟ ᱜᱚᱢᱠᱮ ᱛᱮᱦᱮᱧ ᱧᱮᱞ ᱵᱤᱱ ᱥᱮᱪᱮᱫ ᱥᱮᱪᱮᱫ ᱵᱮᱜᱚᱨ ᱟᱵᱚ ᱫᱚ ᱫᱩᱱᱭᱟᱹ ᱫᱚ ᱧᱩᱛᱟᱹᱛ ᱜᱮᱭᱟ ᱾ ᱛᱮᱦᱤᱧ ᱱᱚᱣᱟ ᱡᱤᱱᱤᱥ ᱟᱵᱚ ᱥᱟᱱᱛᱟᱲ ᱛᱮᱦᱮᱧ ᱱᱚᱣᱟ ᱡᱤᱱᱤᱥ ᱟᱵᱚ ᱛᱮᱦᱮᱧ ᱥᱟᱱᱛᱟᱲ ᱥᱟᱶᱛᱟ ᱨᱮ ᱨᱮᱧᱟᱜ ᱡᱩᱣᱟᱹᱱ ᱠᱚ ᱢᱮᱱᱟᱜ ᱠᱚᱣᱟ ᱱᱩᱠᱩ ᱵᱟᱝ ᱠᱚ ᱵᱩᱡᱽ ᱫᱟᱲᱮᱭᱟᱜ᱾ ᱠᱟᱱᱟ᱾ ᱦᱮᱸ, ᱛᱮᱦᱮᱧ ᱮᱴᱟᱜ ᱮᱴᱟᱜ ᱧᱮᱞ ᱠᱚᱵᱤᱱ ᱡᱮᱦᱧ ᱛᱤᱱᱟᱹᱜ ᱠᱚ ᱰᱮᱵᱷᱞᱚᱯ ᱛᱤᱱ ᱠᱚ ᱰᱮᱵᱷᱞᱚᱯᱚᱜ ᱠᱟᱱᱟ ᱾ ᱚᱱᱟ ᱢᱟᱲᱟᱝ ᱥᱮᱫ ᱦᱮᱸᱥᱮ ᱪᱮᱫ ᱟᱨ ᱟᱵᱚ ᱫᱚ ᱾ ᱟᱨ ᱟᱵᱚ ᱫᱚ ᱟᱸᱫᱷᱟ ᱯᱟᱹᱛᱭᱟᱹᱣ ᱨᱮᱜᱮ ᱵᱚᱱ ᱫᱟᱱᱟᱜᱼᱟ ᱾ ᱦᱮᱸ ᱟᱨ ᱟᱸᱫᱷᱟ ᱯᱟᱹᱛᱭᱟᱹᱣ ᱨᱮ ᱵᱚᱱ ᱛᱟᱭ ᱢᱮᱱᱟᱜ ᱵᱚᱱᱟ ᱱᱤᱛ ᱨᱮᱦᱚᱸ ᱾
ᱦᱮᱸ ᱦᱮᱸᱜᱼ ᱚᱱᱟ ᱪᱟᱵᱟᱭ ᱦᱩᱭᱩᱜ ᱛᱟᱵᱚᱱᱟ ᱟᱸᱫᱷᱟ ᱯᱟᱹᱛᱭᱟᱹᱣ ᱫᱚ ᱟᱨᱚ ᱢᱤᱫᱴᱮᱱ ᱥᱟᱹᱨᱤᱜᱮ ᱾ ᱱᱚᱜ ᱱᱮᱛᱟᱨ ᱡᱩᱜᱽ ᱨᱮᱦᱚᱸ ᱰᱤᱡᱤᱴᱮᱞ ᱡᱩᱜᱽ ᱨᱮᱦᱚᱸ ᱚᱱᱮ ᱟᱸᱫᱷᱟ ᱯᱟᱹᱛᱭᱟᱹᱣ ᱨᱮᱜᱮ ᱢᱮᱱᱟᱜ ᱟᱠᱟᱫ ᱵᱚᱱᱟ ᱾
ᱦᱩᱸ ᱟᱹᱵᱤᱱ ᱜᱚᱝᱠᱮ ᱧᱮᱞ ᱵᱤᱱ ᱥᱮ ᱟᱹᱛᱩ ᱫᱤᱥᱚᱢ ᱨᱮ ᱧᱮᱞ ᱵᱤᱱ ᱚᱱᱛᱮᱨᱮ ᱱᱤᱛ ᱦᱚᱸ ᱟᱸᱫᱷᱟ ᱯᱟᱹᱛᱭᱟᱹᱣ ᱨᱮᱱᱟᱜ ᱡᱟᱦᱟᱸ ᱪᱚᱞᱚᱱ ᱫᱚ ᱟᱹᱰᱤ ᱵᱟᱹᱲᱛᱤ ᱠᱟᱛᱮ ᱧᱮᱞᱚᱜ ᱠᱟᱱᱟ ᱾ ᱦᱮᱸ ᱥᱮ ᱵᱟᱝ ᱜᱚᱝᱠᱮ?
ᱮᱠᱫᱚᱢ
ᱛᱟᱦᱚᱞᱮ ᱱᱚᱣᱟ ᱵᱟᱝᱵᱚᱱ ᱟᱹᱨᱩ ᱯᱷᱮᱨᱟᱣ ᱞᱮᱠᱷᱟᱱ ᱠᱤᱱᱛᱩ ᱛᱤᱥ ᱦᱚᱸ ᱟᱵᱚ ᱫᱚ ᱞᱟᱦᱟ ᱥᱮᱫ ᱟᱵᱤᱱ ᱧᱮᱞ ᱟᱨ ᱢᱤᱫᱴᱮᱱ ᱧᱮᱞ ᱵᱤᱱ ᱛᱮᱦᱤᱧ ᱡᱟᱦᱟᱸᱭᱮ ᱞᱟᱦᱟᱜ ᱠᱟᱱᱟ ᱩᱱᱤ ᱫᱚ ᱵᱟᱠᱚ ᱞᱟᱦᱟ ᱦᱚᱪᱚ ᱟᱭᱟ ᱾
ᱵᱟᱝ ᱵᱟᱝ ᱟᱹᱰᱤ ᱦᱚᱲ ᱧᱮᱞ ᱢᱮ ᱩᱱᱤ ᱦᱚᱲ ᱛᱟᱭᱚᱢ ᱞᱟᱹᱜᱤᱫ ᱟᱹᱰᱤ ᱦᱚᱲ ᱢᱮᱱᱟᱜ ᱠᱚᱣᱟ᱾
ᱦᱮᱸ ᱛᱟᱦᱚᱞᱮ ᱦᱤᱥᱠᱟᱹ ᱦᱩᱞᱟᱹᱥ ᱠᱷᱟᱹᱯᱟᱹᱨᱤ ᱦᱚᱸ ᱟᱱᱠᱟᱱᱟᱜ ᱢᱤᱫᱴᱮᱱ ᱡᱟᱦᱟᱸ ᱾ ᱪᱤᱛᱟᱹᱨ ᱡᱷᱟᱞᱠᱟᱣ ᱨᱟᱠᱟᱵ ᱠᱟᱱᱟ ᱵᱤᱥᱮᱥ ᱠᱟᱭᱛᱮ ᱟᱛᱩ ᱠᱚᱨᱮᱫ ᱠᱷᱚᱱᱟᱜ ᱢᱟ ᱜᱚᱝᱠᱮ ᱞᱟᱹᱭᱵᱤᱱ ᱢᱟ ᱾
ᱦᱩᱸ ᱮᱠᱫᱚᱢ ᱱᱚᱣᱟ ᱫᱚ ᱟᱹᱞᱤᱧ ᱦᱚᱞᱤᱧ ᱧᱮᱞ ᱟᱠᱟᱫᱟ᱾
ᱦᱮᱸ ᱛᱚ ᱟᱹᱵᱤᱱᱟᱜ ᱢᱚᱱ ᱪᱮᱠᱟᱹᱭ ᱞᱟᱹᱭᱟ ᱱᱚᱣᱟ ᱚᱠᱟ ᱞᱮᱠᱟᱛᱮ ᱵᱚᱱ ᱟᱵᱚᱱ ᱴᱮᱠᱟᱣ ᱫᱟᱨᱟᱢ ᱫᱟᱲᱮᱭᱟᱜᱼᱟ᱾
ᱟᱫᱚ ᱱᱚᱣᱟ ᱠᱚ ᱦᱩᱭᱩᱜ ᱠᱟᱱᱟ ᱯᱩᱹᱭᱞᱩ ᱟᱸᱫᱷᱟ ᱯᱟᱹᱛᱭᱟᱹᱣ ᱪᱟᱵᱟ ᱦᱩᱭᱩᱜ ᱛᱟᱵᱚᱱᱟ ᱡᱚᱛᱚ᱾ ᱚᱱᱟ ᱢᱤᱫᱴᱟᱝ ᱢᱟᱨᱟᱝ ᱡᱟᱦᱟᱸ ᱠᱟᱹᱢᱤ ᱠᱟᱱᱟ᱾ ᱟᱸᱫᱷᱟ ᱯᱟᱹᱛᱭᱟᱹᱣ ᱨᱮᱜᱮ ᱛᱚ ᱟᱹᱰᱤ ᱦᱚᱲ ᱮᱠᱫᱚᱢ ᱰᱩᱵᱩᱡᱽ ᱠᱟᱛᱮᱫ ᱢᱮᱱᱟᱜ ᱠᱚᱣᱟ᱾
ᱮᱠᱫᱚᱢ ᱥᱟᱹᱨᱤ ᱠᱟᱛᱷᱟ ᱠᱟᱱᱟ ᱜᱚᱝᱠᱮ ᱟᱨ ᱱᱚᱣᱟ ᱡᱤᱱᱤᱥ᱾ ᱱᱚᱣᱟ ᱡᱤᱱᱤᱥᱴᱟᱜ ᱟᱵᱚ ᱛᱤᱱ ᱵᱷᱩᱨ ᱟᱵᱚᱨᱮᱱ ᱡᱩᱣᱟᱹᱱ ᱠᱚ ᱵᱟᱝᱠᱚ ᱵᱩᱡᱷᱟᱹᱣ ᱮᱫᱟ᱾ ᱠᱤᱱᱛᱩ ᱟᱹᱞᱤᱧ ᱞᱤᱧ ᱟᱹᱞᱤᱧᱟᱜ ᱢᱚᱱᱮ ᱦᱩᱭᱩᱜ ᱠᱟᱱᱟ ᱠᱤᱱᱛᱩ ᱩᱱ ᱫᱷᱟᱹᱵᱤᱡ ᱫᱚ ᱢᱤᱫᱴᱟᱝ ᱥᱟᱶᱛᱟ ᱫᱚ ᱞᱟᱦᱟᱥᱮᱫ ᱫᱚ ᱞᱟᱦᱟ ᱵᱟᱝ ᱜᱟᱱᱚᱜᱼᱟ ᱾
ᱦᱮᱸᱜ ᱦᱮᱸᱜ ᱛᱟᱯᱚᱨ ᱱᱚᱜᱼᱚᱭ ᱦᱤᱸᱥᱠᱟᱹ ᱦᱩᱞᱩᱝ ᱪᱟᱵᱟᱭ ᱦᱩᱭᱩᱜᱼᱟ ᱡᱩᱢᱤᱫᱚᱜ ᱦᱩᱭᱩᱜ ᱛᱟᱵᱚᱱᱟ ᱟᱵᱚ᱾
ᱴᱷᱤᱠ ᱴᱷᱤᱠ ᱴᱷᱤᱠ ᱮᱠᱫᱚᱢ ᱜᱚᱝᱠᱮ ᱮᱠᱫᱚᱢ ᱮᱠᱫᱚᱢ ᱮᱠᱫᱚᱢ ᱜᱚᱝᱠᱮ ᱾
ᱵᱟᱝ ᱵᱟᱠᱷᱟᱱ ᱫᱚ ᱢᱟᱱᱮ ᱡᱟᱦᱟᱸ ᱠᱟᱹᱢᱤ ᱜᱮ ᱡᱩᱢᱤᱫ ᱵᱟᱝ ᱛᱟᱦᱮᱸ ᱞᱮᱱᱠᱷᱟᱱ ᱫᱚ ᱚᱱᱟ ᱚᱱᱟᱨᱮ ᱥᱟᱠᱥᱮᱥ ᱫᱚ ᱵᱟᱵᱚᱱ ᱧᱟᱢᱟ᱾
ᱴᱷᱤᱠ